ᱛᱚ ᱜᱚᱝᱠᱮ?
ᱦᱮᱣ
ᱟᱸᱡᱚᱢᱚᱜ ᱠᱟᱱᱟ ᱜᱚ
ᱦᱮᱸ ᱜᱚᱝᱠᱮ ᱜᱚᱢᱠᱮ ᱞᱟᱹᱭᱞᱤᱧ ᱟᱡᱚᱢ ᱚᱜ ᱠᱟᱱᱟ ᱥᱮ ᱵᱟᱝ ᱟᱵᱤᱱ ᱴᱷᱮᱱ
ᱟᱸᱡᱚᱢ ᱦᱤᱡᱩᱜ ᱠᱟᱱᱟ ᱟᱵᱤᱱᱟᱜ ᱨᱚᱲ ᱦᱚᱸ᱾
ᱦᱮᱸ ᱪᱮᱫ
ᱜᱚᱝᱠᱮ ᱞᱤᱧ ᱞᱟᱹᱭᱫᱟ ᱱᱟᱯᱟᱭ ᱜᱮ?
ᱦᱮᱸ ᱱᱟᱯᱟᱭ ᱟᱹᱵᱤᱱ ᱜᱮ ᱪᱮᱫ ᱞᱮᱠᱟ
ᱟᱹᱞᱤᱧ ᱦᱚᱸ ᱱᱟᱯᱟᱭ ᱵᱟᱲᱟ ᱜᱮ ᱾
ᱦᱮᱸ ᱛᱚ ᱱᱟᱯᱟᱭ ᱛᱟᱦᱮᱸ ᱫᱚᱨᱠᱟᱨ ᱜᱮ ᱡᱚᱛᱚ ᱦᱚᱲ ᱜᱮ᱾
ᱦᱚᱸ
ᱪᱮᱜ ᱠᱚᱵᱤᱱ ᱪᱤᱠᱟᱹᱭᱟ ᱛᱚᱵᱮ ᱜᱚᱝᱠᱮ ᱾
ᱪᱮᱫ ᱠᱚᱵᱤᱱ ᱪᱤᱠᱟᱹ ᱵᱟᱲᱟᱭᱫᱟ?
ᱦᱮᱸ ᱪᱮᱫ ᱦᱚᱸ ᱵᱟᱝ ᱱᱤᱛ ᱫᱚ ᱛᱮ ᱜᱚᱰᱟ ᱥᱮᱫ ᱨᱮᱜᱮ ᱫᱩᱲᱩᱵ ᱵᱟᱲᱟ ᱦᱩᱭ ᱠᱟᱱᱟ ᱠᱚᱲᱟ ᱠᱚ ᱾
ᱦᱩᱸ ᱱᱚᱱᱛᱮ ᱫᱚ ᱦᱩᱲᱩ ᱫᱚᱯᱮ ᱨᱚᱦᱚᱭ ᱟᱜ ᱥᱮ ᱵᱟᱝᱼᱟ ᱾
ᱦᱮᱸ ᱦᱳᱲᱳ ᱨᱚᱦᱚᱭ ᱠᱚ ᱦᱩᱭᱩᱜ ᱠᱟᱱ ᱜᱮᱭᱟ ᱱᱤᱛ ᱢᱟ ᱦᱳᱲᱳ ᱨᱚᱦᱚᱭ ᱫᱤᱱ ᱾ ᱦᱳᱲᱳ ᱨᱚᱦᱚᱭ ᱫᱤᱱ ᱠᱟᱱ ᱜᱮ ᱞᱟᱹᱭ ᱟᱹᱞᱤᱧ ᱦᱳᱲᱳ ᱾
ᱚᱱᱟ ᱢᱟ ᱠᱟᱱ ᱟᱞᱮ ᱟᱞᱮ ᱥᱮᱫ ᱦᱚᱸ ᱦᱳᱲᱳ ᱨᱚᱦᱚᱭ ᱦᱳᱭᱳᱜ ᱠᱟᱱᱟ᱾ ᱦᱳᱭ ᱦᱳᱲᱳ ᱨᱚᱦᱚᱭ ᱠᱚᱫᱚ ᱦᱩᱭᱩᱜ ᱠᱟᱱ ᱜᱮᱭᱟ ᱾
ᱵᱮᱥ ᱜᱮ ᱞᱟᱹᱭ ᱟᱹᱞᱤᱧ ᱫᱟᱜ ᱡᱟᱹᱲᱤ ᱠᱚ ᱟᱯᱮ ᱥᱮᱫ ᱵᱮᱥ ᱜᱮ? ᱦᱚᱭ ᱛᱚ᱾
ᱦᱳᱭ ᱫᱟᱜ ᱡᱟᱹᱲᱤ ᱠᱚᱦᱚᱸ ᱵᱮᱥ ᱜᱮᱭᱟ ᱾
ᱦᱩᱸᱦᱩᱸ ᱟᱪᱪᱷᱟ ᱜᱚᱝᱠᱮ ᱞᱟ. ᱭ ᱤᱧ ᱫᱤᱥᱚᱢ ᱫᱚ ᱚᱠᱟᱨᱮ?
ᱫᱤᱥᱚᱢ ᱫᱚ ᱜᱚᱝᱠᱮ ᱱᱟᱭ ᱵᱮᱝᱜᱚᱞ ᱥᱮᱫ
ᱟᱪᱪᱷᱟ ᱵᱮᱝᱜᱚᱞ ᱫᱤᱥᱚᱢ ᱛᱚᱵᱮ ᱟᱹᱵᱤᱱ ᱾
ᱟᱨ ᱜᱚᱝᱠᱮ ᱟᱵᱤᱱ ᱫᱚ?
ᱟᱹᱞᱤᱧ ᱫᱚ ᱜᱚᱢᱠᱮ ᱱᱚᱣᱟ ᱤᱭᱟᱹ ᱪᱮᱜ ᱠᱚ ᱞᱟᱹᱭᱟ ᱡᱷᱟᱲᱠᱷᱚᱸᱰ ᱫᱤᱥᱚᱢ ᱾
ᱚ
ᱛᱮ ᱦᱮᱡ ᱵᱟᱲᱟ ᱠᱟᱱ ᱜᱮᱭᱟᱵᱤᱱ ᱥᱮ ᱵᱟᱝᱟ ᱡᱷᱟᱲᱠᱷᱚᱸᱰ ᱫᱤᱥᱚᱢ ᱠᱚ ᱾
ᱚᱱᱛᱮ ᱫᱚ ᱪᱮᱞᱮᱠᱟ ᱢᱟᱱᱮ ᱚᱠᱟ ᱫᱤᱥᱚᱢ ᱵᱤᱨ ᱵᱩᱨᱩ ᱜᱟᱰᱟ ᱢᱩᱰᱩ ᱠᱚ ᱾
ᱦᱮᱸ ᱵᱤᱨ ᱵᱩᱨᱩ ᱢᱮᱱᱟᱜᱼᱟ ᱟᱞᱮ ᱵᱤᱨ ᱵᱩᱨᱩ ᱾ ᱡᱚᱛᱚᱣᱟᱜ ᱜᱮ ᱢᱮᱱᱟᱜᱼᱟ ᱜᱟᱰᱟᱼᱢᱩᱰᱩ ᱦᱮᱸ ᱾
ᱵᱤᱨ ᱥᱟᱶᱛᱮ ᱵᱩᱨᱩ ᱠᱚ
ᱦᱮᱸ ᱵᱤᱨ ᱠᱚ ᱢᱮᱱᱟᱜᱼᱟ ᱵᱩᱨᱩ ᱠᱚᱦᱚᱸ ᱢᱮᱱᱟᱜᱼᱟ ᱢᱤᱫ ᱫᱷᱟᱨᱮ ᱵᱤᱨ ᱢᱤᱫ ᱫᱷᱟᱨᱮ ᱵᱩᱨᱩ ᱾
ᱚᱻ ᱟᱨ ᱚᱱᱛᱮ ᱫᱚ ᱦᱟᱹᱛᱤ ᱠᱚᱫᱚ ᱵᱟᱠᱚ ᱪᱟᱞᱟᱜᱼᱟ ᱥᱮ
ᱦᱮᱸ ᱦᱟᱡᱩᱜ ᱟᱠᱚ ᱤᱭᱟᱹ ᱵᱤᱱ ᱟᱸᱡᱚᱢ ᱦᱮ ᱦᱟᱹᱡᱩ ᱟᱠᱚ ᱤᱭᱟ ᱵᱤᱱ ᱟᱡᱚᱢ ᱵᱟᱲᱟ ᱦᱟᱠᱟᱜ ᱜᱮᱭᱟ ᱠᱤ ᱟᱞᱮ ᱱᱚᱛᱮ ᱡᱷᱟᱲᱠᱷᱚᱸᱰ ᱪᱟᱠᱩᱞᱤ ᱵᱤᱱ ᱟᱸᱡᱚᱢ ᱠᱟᱜ᱾
ᱦᱳᱭ ᱟᱸᱡᱚᱢ ᱵᱟᱲᱟ ᱟᱠᱟᱜ ᱜᱮᱭᱟᱞᱤᱧ᱾
ᱦᱮᱸ ᱪᱟᱹᱠᱩᱞᱤᱭᱟᱹ ᱥᱩᱨ ᱜᱮ ᱟᱞᱮ ᱟᱹᱛᱩ ᱦᱚᱸ ᱱᱚᱛᱮ ᱫᱚᱠᱚ ᱦᱟᱡᱩᱜ ᱜᱮᱭᱟ ᱟᱸᱡᱚᱢ ᱵᱟᱲᱟ ᱦᱟᱠᱟᱜ ᱜᱮᱭᱟ ᱵᱤᱱ ᱪᱟᱠᱩᱞᱤᱭᱟᱹ ᱫᱚ ᱫᱚᱢᱮ ᱦᱟᱹᱛᱤ ᱠᱚ ᱦᱟᱡᱩᱜ ᱜᱤᱭᱟ ᱾
ᱚ ᱱᱚᱜᱚᱭ ᱱᱚᱜᱚᱭ ᱱᱟᱛᱚᱜ ᱜᱮ ᱟᱞᱮᱥᱮᱱ ᱦᱚᱸ ᱢᱤᱫᱴᱤᱱ ᱮ ᱦᱮᱡ ᱞᱮᱱᱟ᱾
ᱦᱮᱸ ᱟᱨᱚ ᱱᱟᱦᱜ ᱠᱚ ᱦᱟᱡᱩᱜᱼᱟ ᱚᱱᱟ ᱦᱩᱲᱩ ᱵᱤᱞᱤᱜ ᱫᱚᱢᱮ ᱢᱟ ᱱᱟᱦᱜ ᱫᱚᱢᱮ ᱠᱚ ᱦᱟᱡᱩᱜᱼᱟ ᱦᱟᱹᱛᱤ ᱠᱚ᱾
ᱦᱚᱸ
ᱦᱩᱸ
ᱟᱨ ᱟᱞᱮ ᱥᱮᱫ ᱢᱟ ᱜᱚᱴᱟ ᱫᱷᱟᱨᱮ ᱜᱮ ᱵᱤᱨ ᱛᱚ ᱥᱟᱨᱟᱫᱤᱱ ᱜᱮ ᱦᱟᱹᱛᱤ ᱥᱮᱛᱟᱜ ᱟᱹᱭᱩᱵ
ᱟᱪᱪᱷᱟ ᱦᱳᱭ ᱟᱨ ᱛᱚᱵᱮ ᱜᱚᱝᱠᱮ ᱪᱮᱜ ᱠᱚ ᱞᱟᱹᱭᱟ ᱱᱚᱛᱮ ᱵᱤᱱ ᱦᱮᱡ ᱞᱮᱱᱟ ᱥᱮ ᱵᱟᱝᱟ ᱟᱞᱮ ᱱᱚᱸᱰᱮ ᱤᱭᱟᱹ ᱵᱩᱨᱩ ᱯᱟᱛᱟ ᱧᱮᱞ ᱠᱚ
ᱦᱳᱭ ᱵᱩᱨᱩ ᱯᱟᱛᱟ ᱫᱚ ᱜᱚᱝᱠᱮ ᱪᱟᱞᱟᱣ ᱦᱩᱭ ᱞᱮᱱ ᱜᱮᱭᱟ᱾
ᱥᱩᱨ ᱜᱮᱭᱟ ᱯᱟᱞ ᱟᱯᱮ ᱚᱱᱛᱮ ᱠᱷᱚᱱ?
ᱦᱳᱭ ᱥᱩᱨ ᱫᱚ ᱥᱩᱨ ᱧᱚᱜ ᱜᱮᱭᱟ
ᱦᱳᱭ ᱛᱚ ᱪᱮᱜ ᱞᱮᱠᱟ ᱛᱚᱵᱮ ᱮ ᱨᱟᱹᱥᱠᱟᱹ ᱠᱮᱜᱼᱟ ᱥᱮ ᱵᱟᱝ ᱵᱷᱤᱲ ᱠᱚ ᱪᱮᱜ ᱞᱮᱠᱟᱵᱤᱱ ᱴᱷᱮᱠᱟ ᱠᱮᱜᱼᱟ?
ᱨᱟᱹᱥᱠᱟᱹ ᱫᱚ ᱚᱱᱟ ᱡᱟᱹᱯᱩᱨ ᱜᱮ ᱨᱟᱹᱥᱠᱟᱹ ᱫᱚ ᱟᱹᱰᱤ ᱡᱩᱨ ᱨᱟᱹᱥᱠᱟᱹ ᱵᱟᱲᱟ ᱦᱩᱭᱱᱟ ᱵᱩᱨᱩ ᱪᱮᱛᱟᱱ ᱠᱷᱚᱱ ᱞᱮᱸᱡᱮᱨ ᱵᱟᱲᱟ ᱦᱩᱭᱱᱟ ᱛᱚ ᱟᱹᱵᱤᱱ ᱫᱚᱵᱤᱱ ᱟᱹᱵᱤᱱ ᱫᱚᱵᱤᱱ ᱪᱟᱞᱟᱣ ᱞᱮᱱᱟ ᱥᱮ ᱵᱟᱝ?
ᱦᱮᱸ ᱟᱹᱞᱤᱧ ᱫᱚᱞᱤᱧ ᱪᱟᱞᱟᱣ ᱞᱮᱱ ᱜᱮᱭᱟ ᱵᱟᱹᱞᱤᱧ ᱞᱮᱡᱮᱨ ᱵᱟᱲᱟ ᱞᱮᱱᱟ ᱞᱮᱡᱮᱨ ᱫᱚ
ᱨᱟᱹᱥᱠᱟᱹ ᱫᱚ ᱵᱷᱟᱹᱜᱤ ᱜᱮᱵᱤᱱ ᱨᱟᱹᱥᱠᱟᱹ ᱠᱟᱜᱼᱟ ᱛᱚ
ᱦᱮᱸ ᱨᱟᱹᱥᱠᱟᱹ ᱫᱚ ᱦᱩᱭᱩᱜ ᱜᱮᱭᱟ ᱨᱟᱹᱥᱠᱟᱹ ᱞᱟᱹᱜᱤᱜ ᱜᱮ ᱪᱟᱞᱟ ᱦᱩᱭᱩᱜ ᱠᱟᱱᱟ᱾
ᱦᱳᱭ ᱪᱟᱞᱟᱣ ᱠᱟᱛᱮᱜ ᱵᱟᱝ ᱨᱟᱹᱥᱠᱟᱹ ᱞᱮᱠᱷᱟᱱ ᱫᱚ
ᱦᱮᱸ ᱪᱟᱞᱟᱜ ᱪᱟᱞᱟᱜ ᱜᱮ ᱵᱮᱠᱟᱨᱚᱜᱼᱟ ᱪᱟᱞᱟᱣ ᱠᱟᱦᱟᱛᱮᱜ ᱡᱩᱫᱤ ᱵᱟᱢ ᱨᱟᱹᱥᱠᱟᱹᱭᱟ ᱡᱚᱠᱷᱚᱱ ᱟᱢ
ᱦᱳᱭ
ᱩᱱᱟᱹᱜ ᱫᱟᱜ ᱡᱟᱹᱯᱩᱜ ᱨᱮᱢ ᱪᱟᱞᱟᱣ ᱠᱚᱜᱼᱟ ᱨᱟᱹᱥᱠᱟᱹᱭ ᱞᱟᱹᱜᱤᱫ ᱛᱮᱜᱮ ᱟᱱ ᱵᱟᱢ ᱨᱟᱹᱥ ᱪᱟᱞᱟᱣ ᱠᱟᱛᱮᱜ ᱠᱳᱱᱳ ᱯᱷᱟᱭᱫᱟ ᱵᱟᱹᱱᱩᱜ ᱥᱮ
ᱟᱨ ᱢᱟᱱᱮ ᱨᱟᱹᱥᱠᱟᱹ ᱫᱚ ᱵᱷᱟᱹᱜᱮ ᱜᱮ ᱯᱮ ᱨᱟᱹᱥᱠᱟᱹ ᱠᱟᱫᱟ?
ᱛᱟᱦᱚᱞᱮ ᱚᱞᱚᱜ ᱠᱟᱱ ᱜᱮᱭᱟᱢ ᱥᱮ ᱵᱟᱝᱟ?
ᱚᱞ ᱯᱟᱲᱦᱟᱜ ᱠᱟᱱ ᱜᱮᱭᱟᱹᱞᱤᱧ ᱱᱤᱭᱟᱹ ᱠᱟᱹᱨᱡᱚ ᱠᱦᱚᱱ ᱡᱚᱛᱚ ᱦᱚᱲᱜᱮ
ᱦᱳᱭ ᱱᱤᱭᱟᱹᱠᱟᱨ ᱡᱩᱜᱽ ᱨᱮᱫᱚ ᱯᱟᱲᱦᱟᱜ ᱚᱞᱚᱜ ᱯᱟᱲᱦᱟᱜ ᱫᱚ ᱫᱚᱨᱠᱟᱨ ᱜᱮᱭᱟ ᱵᱟᱠᱷᱟᱱ ᱫᱚ ᱫᱮᱥ ᱫᱤᱥᱚᱢ ᱵᱤᱫᱮᱥ ᱵᱟᱢ ᱫᱟᱬᱟ ᱫᱟᱲᱮᱭᱟᱜᱼᱟ ᱦᱮᱸ
ᱚᱞ ᱯᱟᱲᱦᱟᱣ ᱠᱚᱫᱚ ᱵᱤᱱ ᱯᱩᱨᱟᱹᱣ ᱠᱟᱜᱟ ᱥᱮ ᱵᱤᱱ ᱯᱟᱲᱷᱟᱜ ᱠᱟᱱ ᱜᱮᱭᱟ?
ᱵᱟᱝᱟ ᱯᱟᱲᱦᱟᱜ ᱠᱟᱱ ᱜᱮᱭᱟᱞᱤᱧ ᱚᱞ ᱯᱟᱨᱦᱟᱣ ᱠᱚᱫᱚ ᱟᱹᱣᱨᱤ ᱯᱩᱨᱟᱹᱜᱼᱟ
ᱵᱟ
ᱦᱮᱞᱳ᱾